ᱦᱮᱞᱳ ᱟ
ᱦᱮᱸ ᱦᱮᱞᱳ ᱡᱚᱦᱟᱨ ᱜᱚᱝᱠᱮ᱾
ᱦᱮᱞᱳ, ᱡᱚᱦᱟᱨ ᱜᱮ ᱜᱚᱝᱠᱮ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾ ᱚᱠᱟᱞᱮᱠᱟ ᱱᱟᱯᱟᱭ ᱵᱟᱲᱟ ᱜᱮᱥᱮ
ᱱᱟᱯᱟᱭ ᱵᱟᱲᱟ ᱜᱮᱭᱟ ᱟᱵᱮᱱ ᱪᱮᱫ ᱞᱮᱠᱟ ᱢᱮᱱᱟᱜ ᱵᱮᱱᱟ
ᱦᱮᱸ ᱟᱹᱞᱤᱧ ᱦᱚᱸ ᱱᱤᱭᱟᱹ ᱜᱷᱟᱹᱲᱤᱡ ᱫᱚ ᱦᱟᱸᱜ ᱱᱟᱯᱟᱭ ᱜᱮ ᱢᱮᱱᱟᱜ ᱞᱤᱧᱟᱹ
ᱟᱪᱪᱷᱟ ᱦᱮᱸ ᱦᱮᱸ ᱡᱚᱛᱚ ᱱᱟᱯᱟᱭ ᱜᱮ ᱛᱟᱦᱚᱞᱮ ᱠᱷᱟᱱ ᱫᱚ ᱠᱟᱹᱴᱤᱡ ᱩᱯᱨᱩᱢ ᱠᱚ ᱥᱚᱴ ᱢᱟᱪᱷᱟ ᱛᱮ ᱞᱟᱹᱭ ᱞᱮᱠᱷᱟᱱ ᱵᱷᱟᱹᱜᱤ ᱠᱚᱜᱼᱟ
ᱦᱮᱸ ᱦᱮᱸ ᱛᱚ ᱟᱹᱞᱤᱧᱟᱜ ᱟᱹᱛᱳ ᱫᱤᱥᱚᱢ ᱫᱚ ᱱᱚᱣᱟ ᱚᱳᱭᱮᱥᱴ ᱵᱮᱝᱜᱚᱞ
ᱦᱮᱸ ᱦᱮᱸ
ᱚᱱᱟ ᱵᱟᱸᱠᱩᱲᱟ
ᱦᱩᱸ ᱦᱩᱸ ᱵᱟᱸᱠᱩᱲᱟ ᱟᱪᱪᱷᱟ ᱟᱵᱮᱱ ᱞᱟᱹᱭ ᱞᱮᱵᱮᱱ ᱛᱟᱯᱚᱨ ᱤᱧ ᱦᱟᱸᱜ ᱤᱧ ᱞᱟᱹᱭ ᱮᱫᱟ
ᱦᱮᱸ ᱟᱹᱛᱳ ᱨᱟᱱᱤᱵᱟᱱ
ᱦᱩᱸ ᱦᱩᱸ
ᱚ
ᱢᱟᱱᱮ ᱩᱱᱟᱹᱜ ᱢᱟᱱᱮ ᱩᱱᱟᱹᱜ ᱩᱱᱟᱹᱜ ᱰᱤᱴᱮᱞᱥ ᱫᱚ ᱵᱟᱝ ᱞᱟᱹᱭ ᱞᱟᱜᱟᱣᱟᱵᱮᱱᱟ ᱢᱟᱱᱮ ᱥᱚᱨᱴᱠᱟᱴ ᱛᱮ ᱢᱟᱱᱮ ᱤᱭᱟᱹ ᱠᱚ ᱡᱟᱦᱟᱸ ᱠᱚ ᱢᱮᱛᱟᱜ ᱠᱟᱱᱟ ᱡᱮᱞᱟ ᱛᱟᱯᱚᱨᱮ ᱦᱩᱭᱩᱜ ᱤᱱᱟᱹ ᱠᱚᱜᱮ ᱞᱟᱹᱭ ᱠᱟᱛᱮᱫ ᱪᱟᱵᱟᱭ ᱵᱮᱱ ᱩᱱᱟᱹᱜ ᱰᱤᱴᱮᱞᱥ ᱫᱚ ᱵᱟᱝ ᱜᱚᱞᱯᱚ ᱦᱩᱭᱩᱜᱼᱟ ᱱᱤᱭᱟᱹ ᱨᱮᱫᱚ
ᱦᱮᱸ ᱟᱹᱞᱤᱧ ᱫᱚ ᱚᱞ ᱯᱟᱲᱦᱟᱣ ᱠᱚᱫᱚᱞᱤᱧ ᱵᱟᱹᱜᱤᱭᱟ ᱟᱠᱟᱫᱟ ᱱᱤᱛᱚᱜ ᱫᱚ ᱪᱟᱥᱵᱟᱥ ᱨᱮᱜᱮ ᱡᱚᱯᱲᱟᱣ ᱢᱮᱱᱟᱜ ᱞᱤᱧᱟ
ᱚ ᱛᱟᱣ ᱢᱟᱱᱮ ᱛᱤᱱᱟᱹᱜ ᱫᱷᱟᱹᱵᱤᱡ ᱵᱮᱱ ᱯᱟᱲᱦᱟᱣ ᱟᱠᱟᱫᱟ
ᱦᱮᱸ ᱯᱟᱲᱦᱟᱣ ᱠᱟᱜᱼᱟ ᱞᱤᱧ ᱱᱚᱣᱟ ᱤᱭᱟᱹ ᱫᱷᱟᱹᱵᱤᱡ ᱱᱚᱣᱟ ᱤᱭᱟᱹᱞᱤᱧ ᱠᱚᱨᱟᱣ ᱠᱟᱜᱼᱟ ᱤᱭᱩᱡᱤ ᱞᱤᱧ ᱠᱚᱨᱟᱣ ᱠᱟᱜᱼᱟ
ᱚ ᱟᱱᱰᱟᱨ ᱜᱨᱮᱡᱩᱩᱭᱮᱴ ᱵᱟᱝ
ᱦᱮᱸ ᱦᱮᱸ ᱟᱱᱰᱟᱨ ᱜᱮᱡᱩᱭᱮᱴ
ᱚ ᱛᱟᱦᱚᱞᱮ ᱮᱠᱷᱚᱱ ᱫᱚ ᱛᱟᱦᱚᱞᱮ ᱪᱮᱫ ᱠᱚᱵᱮᱱ ᱪᱤᱠᱟᱹ ᱵᱟᱲᱟᱭᱫᱟ? ᱮᱠᱷᱚᱱ ᱫᱚ ᱚᱲᱟᱜ ᱨᱮᱜᱮ ᱚᱲᱟᱜ ᱨᱮᱱᱟᱜ ᱠᱟᱹᱢᱤ ᱜᱮ?
ᱦᱮᱸ ᱚᱲᱟᱜ ᱨᱮᱱᱟᱜ ᱠᱟᱹᱢᱤ ᱠᱟᱡ ᱠᱚᱜᱮ᱾
ᱚᱸᱻᱚᱸᱻ᱾ ᱛᱟᱞᱦᱮ ᱚᱱᱟ ᱥᱟᱶᱛᱮ ᱮᱠᱟᱞ ᱜᱮᱵᱮᱱ ᱵᱟᱹᱜᱤ ᱩᱛᱟᱹᱨ ᱠᱟᱫᱟ ᱥᱮ ᱚᱱᱟ ᱥᱟᱶᱛᱮ? ᱡᱚᱲᱤᱛᱚ ᱢᱮᱱᱟᱜ ᱵᱮᱱ ᱜᱮᱭᱟ ᱦᱟᱞᱠᱟ ᱫᱷᱟᱹᱨᱤᱡ ᱵᱮᱱ ᱯᱟᱲᱦᱟᱜ ᱠᱟᱱ ᱜᱮᱭᱟ? ᱡᱮᱢᱚᱱ ᱦᱳᱭᱳᱜ ᱠᱟᱱᱟ ᱚᱱᱮ ᱤᱭᱟᱹ ᱠᱚ, ᱠᱚᱢᱯᱤᱴᱤ ᱮᱠᱡᱟᱢ ᱠᱚ?
ᱦᱮᱸ ᱚᱱᱟ ᱠᱚᱫᱚ ᱯᱳᱭᱞᱳ ᱯᱩᱭᱞᱩ ᱪᱮᱥᱴᱟ ᱵᱟᱲᱟ ᱦᱩᱭᱩᱜ ᱠᱟᱱ ᱛᱟᱦᱮᱸᱫ ᱟᱫᱚ᱾ ᱱᱤᱛᱳᱜ ᱢᱟ ᱚᱱᱠᱟ ᱦᱚᱸ ᱵᱟᱝ ᱪᱮᱥᱴᱟ ᱵᱟᱲᱟ ᱦᱩᱭ ᱠᱟᱱᱟ᱾ ᱚᱸᱻ᱾
ᱚ ᱮᱠᱫᱚᱢ ᱛᱟᱦᱚᱞᱮ ᱮᱠᱷᱚᱱ ᱫᱚ ᱦᱟᱞᱠᱢ ᱟᱲᱟᱜ ᱩᱛᱟᱹᱨ ᱠᱮᱫᱟ ᱥᱮ ᱛᱟᱦᱚᱞᱮ?
ᱦᱮᱸ ᱦᱟᱞᱠᱚ ᱟᱲᱟᱜ ᱦᱚᱸ ᱞᱟᱹᱭ ᱜᱟᱱᱚᱜ-ᱟ᱾ ᱵᱟᱠᱷᱟᱱ ᱫᱚ ᱢᱟᱡᱷᱮ ᱢᱟᱡᱷᱮ ᱦᱚᱜᱼᱚᱭ᱾ ᱯᱷᱚᱨᱚᱢ ᱠᱚᱫᱚ ᱛᱩᱫ ᱞᱮᱱᱠᱷᱟᱡ ᱮᱯᱞᱟᱭ ᱵᱟᱲᱟ ᱦᱩᱭᱩᱜ ᱠᱟᱱ ᱜᱮᱭᱟ᱾ ᱢᱟᱱᱮ ᱚᱱᱠᱟ ᱢᱚᱱᱮᱡᱳᱜ ᱠᱟᱛᱮᱜ ᱫᱚ ᱵᱟᱭ ᱜᱟᱱᱚᱜ ᱠᱟᱱᱟ᱾
ᱚᱸᱻᱚᱻ᱾ ᱛᱟᱞᱦᱮ ᱠᱟᱹᱴᱤᱡ ᱦᱚᱸ ᱵᱟᱵᱮᱱ ᱢᱚᱱᱮ ᱫᱷᱟᱨᱟ ᱞᱮᱫᱟ ᱡᱮ, ᱠᱟᱹᱴᱤᱡ ᱵᱷᱟᱹᱜᱤ ᱴᱷᱤᱠ ᱛᱮ ᱤᱭᱟᱹᱭ ᱦᱩᱭᱩᱜ-ᱟ? ᱠᱟᱹᱴᱤᱡ ᱦᱚᱭᱛᱚ ᱟᱸᱻ᱾ ᱢᱤᱫ ᱵᱟᱨ ᱵᱚᱪᱷᱚᱨ ᱜᱟᱱ, ᱛᱟᱯᱚᱨᱮ ᱡᱚᱫᱤ ᱚᱱᱟ ᱦᱚᱭᱛᱳ ᱵᱟᱝ ᱦᱩᱭᱞᱮᱱᱟ ᱛᱚᱠᱷᱚᱱ ᱟᱞᱟᱫᱟ ᱵᱮᱯᱟᱨ? ᱡᱮᱦᱮᱛᱩ ᱟᱵᱮᱱ ᱡᱮᱢᱚᱱ ᱵᱮᱱ ᱞᱟᱹᱭ ᱫᱟ ᱡᱮ ᱤᱭᱩ ᱡᱤ ᱞᱤᱧ ᱠᱚᱨᱟᱣ ᱠᱟᱫᱟ ᱾ ᱚᱱᱟ ᱦᱤᱥᱟᱹᱵ ᱛᱮ ᱡᱟᱸᱦᱟᱸ ᱞᱤᱧ ᱞᱟᱹᱭ ᱚᱪᱚᱭᱫᱟ᱾
ᱦᱮᱸ ᱟᱫᱚ ᱚᱱᱟᱫᱚ ᱩᱱ ᱥᱚᱢᱚᱭ ᱞᱤᱧ ᱢᱚᱱᱮ ᱛᱟᱸᱦᱮ ᱵᱤ ᱮᱰ ᱞᱤᱧ ᱠᱚᱨᱟᱣ ᱠᱚᱨᱟᱣᱼᱟ ᱟᱫᱚ ᱢᱟᱱᱮ ᱴᱟᱠᱟ ᱠᱚ ᱠᱟᱹᱣᱰᱤ ᱠᱚᱦᱚᱸ ᱵᱟᱝᱜᱮ ᱡᱚᱜᱟᱲ ᱧᱚᱜ ᱞᱮᱱᱟ᱾ ᱚᱱᱟ ᱛᱮᱢᱟ ᱵᱟᱭ ᱜᱟᱱ ᱞᱮᱱᱟ ᱚᱱᱟ ᱦᱚᱸ ᱟᱫᱚ ᱱᱚᱝᱠᱟᱞᱤᱧ ᱫᱩᱲᱩᱵ ᱵᱟᱲᱟᱭᱮᱱ ᱜᱮ ᱠᱚᱨᱮ ᱡᱟᱦᱟᱸ ᱵᱤᱨ ᱨᱩᱠᱷᱤᱭᱟᱹ ᱞᱟᱹᱜᱤᱫ ᱠᱚ ᱦᱟᱛᱟᱣ ᱠᱚᱣᱟ, ᱯᱷᱚᱨᱮᱥᱴᱟᱨ ᱡᱟᱦᱟᱸ ᱵᱚᱱ ᱢᱮᱛᱟ ᱠᱚ ᱠᱟᱱ᱾ ᱱᱚᱣᱟ ᱠᱚ ᱢᱤᱫ ᱵᱟᱨ ᱢᱟ ᱦᱩᱭᱞᱮᱱ ᱜᱮᱭᱟ ᱫᱩᱲᱩᱵ ᱠᱚᱫᱚ᱾
ᱡᱮᱦᱮᱛᱩ ᱟᱵᱮᱱ ᱫᱚ ᱩᱱ ᱦᱮᱸ ᱦᱮᱸ ᱢᱟ ᱞᱟᱹᱭ ᱵᱮᱱ?
ᱦᱮᱸᱻ ᱦᱮᱸᱻ ᱱᱤᱝᱠᱟᱹ ᱠᱟᱛᱮᱜ ᱜᱮ ᱟᱫᱚ᱾ ᱱᱤᱛᱚᱜ ᱦᱚᱸ ᱛᱩᱫ ᱞᱮᱱᱠᱷᱟᱱ ᱫᱚ ᱢᱤᱫ ᱵᱟᱨ ᱞᱤᱧ ᱠᱚᱨᱟᱣ ᱜᱮᱭᱟ᱾ ᱱᱚᱝᱠᱟ ᱨᱤᱠᱤᱲ ᱟᱛᱮᱜ ᱱᱚᱣᱟ ᱫᱚ ᱵᱟᱝ ᱚᱱᱟ ᱛᱮᱜᱮ ᱞᱟᱹᱭᱫᱟ ᱡᱮ ᱱᱤᱛᱚᱜ ᱫᱚ ᱵᱟᱝ ᱞᱮ ᱞᱮᱠᱟᱜᱮ ᱦᱳᱭᱛᱳ ᱢᱟᱱᱮ ᱢᱚᱱ ᱡᱳᱨᱮ ᱡᱤ ᱠᱷᱟ ᱠᱷᱴᱟᱜ ᱦᱩᱭᱩᱜ-ᱟ ᱢᱤᱫ ᱵᱚᱪᱷᱚᱨ ᱵᱟᱨ ᱵᱚᱪᱷᱚᱨ, ᱦᱚᱜ-ᱚᱱᱟ ᱡᱤᱱᱤᱥᱴᱟ ᱫᱚ ᱵᱟᱹᱱᱩᱜ ᱛᱟᱹᱟᱞᱤᱧᱟ᱾ ᱦᱮᱸ ᱯᱷᱤᱞᱟᱯ ᱦᱩᱭᱩᱜ-ᱟ ᱪᱚᱞᱚ, ᱪᱟᱞᱟᱜ ᱦᱳᱭᱳᱜ-ᱟ ᱥᱩᱨ ᱠᱚᱨᱮ ᱧᱩᱨᱩ ᱞᱮᱱᱠᱷᱟᱱ ᱦᱩᱸ
ᱱᱤᱛᱚᱜ ᱫᱚᱧ ᱞᱟᱹᱭ ᱫᱟ ᱦᱮᱸ ᱤᱧᱟᱹᱜ ᱢᱚᱛ ᱛᱮᱫᱚ ᱢᱟᱱᱮ ᱡᱮᱦᱮᱛᱩ ᱩᱱ ᱥᱟᱹᱜᱤᱧ ᱮᱢ ᱯᱟᱲᱦᱟᱣ ᱠᱟᱫᱟ ᱦᱮᱸ ᱛᱟᱦᱚᱞᱮ ᱠᱷᱟᱱ ᱫᱚ ᱚᱱᱟ ᱫᱚ ᱟᱢᱫᱚ ᱪᱮᱥᱴᱟ ᱧᱮᱞ ᱫᱚ ᱫᱚᱨᱠᱟᱨ ᱜᱮ ᱛᱟᱦᱮᱸ ᱠᱟᱱᱟ ᱵᱟᱨ ᱵᱚᱪᱷᱚᱨ ᱜᱟᱱ ᱫᱚ᱾ ᱛᱟ ᱦᱚᱭᱛᱳ ᱡᱚᱫᱤ ᱛᱟᱨᱯᱚᱨᱮ ᱦᱚᱭᱛᱚ ᱵᱟᱢ ᱤᱭᱟᱹ ᱫᱟᱲᱮᱭᱟᱫᱟ ᱛᱟ ᱦᱚᱭᱛᱚ ᱟᱨᱚ ᱨᱟᱥᱛᱟ ᱦᱚᱸ ᱢᱮᱱᱟᱜ ᱜᱮ᱾ ᱩᱱᱟᱹᱜ ᱥᱟᱺᱜᱤᱧ ᱡᱮᱦᱮᱛᱩᱢ ᱥᱮᱱ ᱠᱟᱱᱟ᱾
ᱦᱮᱸ ᱮᱠᱟᱞᱜᱮ ᱴᱷᱤᱠ ᱜᱮ ᱵᱤᱱ ᱞᱟᱹᱭᱟ, ᱟᱫᱚ ᱚᱲᱟᱜ ᱠᱚᱨᱮᱱᱟᱜ ᱦᱚᱸ ᱱᱚᱜ-ᱚ ᱱᱚᱝᱠᱟ ᱪᱟᱯ᱾ ᱥᱚᱝᱥᱟᱨ ᱵᱟᱲᱟ ᱦᱩᱭᱮᱱᱟ᱾
ᱚᱸᱻ ᱦᱮᱸᱻ ᱦᱮᱸᱻ᱾ ᱟᱫᱚ ᱦᱮᱸ ᱱᱤᱭᱟᱹ ᱦᱚᱸ ᱠᱟᱱᱟ ᱡᱚᱛᱚ ᱦᱚᱲᱟᱜ ᱫᱚ ᱯᱚᱨᱤᱥᱛᱷᱤᱛᱤ ᱥᱚᱢᱟᱱ ᱫᱚ ᱵᱟᱝ ᱛᱟᱦᱮᱸᱱᱟ ᱥᱮ᱾
ᱵᱟᱭ ᱦᱩᱭᱩᱜᱼᱟ, ᱥᱮ ᱦᱮᱸᱻ ᱦᱮᱸᱻ᱾ ᱟᱫᱚ ᱜᱚᱝᱠᱮ ᱟᱹᱵᱤᱱ ᱯᱟᱥᱴᱟ ᱜᱮᱢᱟ, ᱩᱯᱨᱩᱢ ᱠᱚ ᱞᱟᱹᱭ ᱵᱤᱱ ᱦᱩᱰᱤᱧ ᱢᱟᱪᱷᱟ ᱟᱵᱤᱱᱟᱜ ᱠᱟ ᱠᱟᱹᱢᱤ ᱠᱟᱡᱽ ᱠᱚ ᱠᱟᱹᱴᱤᱡ
ᱦᱩᱸᱻ ᱦᱩᱸᱻ ᱟᱹᱞᱤᱧᱟᱜ ᱧᱩᱛᱩᱢ ᱫᱚ ᱦᱳᱭᱳᱜ ᱠᱟᱱᱟ ᱨᱚᱱᱡᱤᱛ ᱢᱩᱨᱢᱩ᱾ ᱟᱨ ᱟᱹᱞᱤᱧ ᱦᱚᱸ ᱵᱮᱝᱜᱚᱞ ᱠᱷᱚᱱᱟᱜ ᱠᱟᱱ ᱜᱮᱭᱟᱞᱤᱧ᱾ ᱟᱨ ᱟᱞᱮ ᱠᱟᱥᱤᱯᱩᱨ ᱤᱭᱟᱹ ᱯᱟᱲᱟᱜ ᱠᱟᱱ ᱛᱟᱞᱮᱭᱟ ᱠᱟᱥᱤᱯᱩᱨ ᱛᱷᱟᱱᱟ᱾ ᱟᱨ ᱯᱳᱥᱴ ᱚᱯᱷᱤᱥ ᱫᱚ ᱦᱩᱭᱩᱜ ᱠᱟᱱ ᱛᱟᱞᱮᱭᱟ ᱯᱩᱥᱛᱳᱲ ᱟᱨ ᱮᱠᱷᱚᱱ ᱫᱚ ᱤᱧ ᱤᱭᱟᱹᱧ ᱠᱚᱨᱟᱣᱫᱟ ᱳᱭ ᱜᱮᱡᱩᱮᱴ ᱟᱱ ᱜᱨᱮᱡᱩᱭᱮᱴ ᱤᱧ ᱞᱟᱭ ᱫᱟ ᱤᱭᱟᱹ ᱜᱨᱮᱡᱩᱭᱮᱥᱮᱱ ᱚᱱᱟᱜᱤᱧ ᱠᱚᱨᱟᱣᱫᱟ ᱪᱟᱹᱞᱩᱜ ᱠᱟᱱ ᱛᱤᱧᱟᱹ ᱚᱱᱟ ᱤᱭᱩᱡᱤ ᱡᱟᱦᱟᱸ ᱱᱤᱭᱟᱹ ᱜᱮ ᱦᱟᱸᱜ ᱞᱟᱥᱴ ᱤᱭᱟᱨ ᱠᱟᱱᱟ ᱛᱚ ᱱᱤᱭᱟᱹ ᱵᱟᱨ ᱜᱮ ᱦᱟᱸᱜ ᱪᱟᱵᱟᱜᱼᱟ᱾ ᱱᱤᱭᱟᱹ ᱵᱟᱨ ᱫᱚ ᱟᱵᱟᱨ ᱯᱷᱳᱨ ᱚᱱᱟ ᱯᱷᱳᱨ ᱪᱟᱨ ᱵᱚᱪᱷᱚᱨ ᱨᱮᱱᱟᱜ ᱠᱚ ᱤᱭᱟᱹᱣ ᱠᱟᱫᱟ᱾ ᱟᱵᱮᱱᱟᱜ ᱦᱳᱭᱛᱚ ᱛᱤᱱ ᱵᱚᱪᱷᱚᱨ ᱛᱮᱦᱮᱸ ᱠᱟᱱᱟ ᱵᱟᱝ?
ᱟᱞᱤᱧ ᱫᱚ ᱛᱤᱱ ᱤᱭᱟᱨ ᱛᱟᱦᱮ ᱠᱟᱱᱟ
ᱮᱠᱷᱚᱱ ᱫᱚ ᱟᱨᱚ ᱠᱚ ᱵᱟᱹᱲᱛᱤ ᱟᱠᱟᱫᱟ ᱛᱚ ᱦᱮᱸ ᱮᱠᱷᱚᱱ ᱫᱚ ᱟᱨᱚᱠᱚ ᱵᱟᱹᱲᱛᱤ ᱟᱠᱟᱫᱟ ᱛᱚ ᱤᱱᱟ ᱫᱚ ᱪᱟᱨ ᱵᱚᱪᱷᱚᱨ ᱨᱮᱱᱟᱜ ᱠᱚᱨᱟᱣ ᱦᱩᱭᱩᱜ ᱠᱟᱱᱟ ᱟᱫᱚ ᱦᱟᱸᱜ ᱯᱚᱨᱮᱨᱮ ᱵᱚᱪᱷᱚᱨ ᱛᱮᱫᱚ ᱦᱟᱸᱜ ᱪᱟᱵᱟᱜ-ᱟ
ᱦᱮᱸ ᱦᱮ ᱦᱮᱸ ᱵᱟ ᱟᱫᱚ ᱱᱟᱭᱛᱮ ᱱᱟᱯᱟᱭ ᱛᱮ ᱱᱚᱣᱟ ᱠᱟᱹᱢᱤ ᱛᱟᱵᱚᱱ ᱵᱤᱱ
ᱦᱩᱸ ᱦᱩᱸ ᱚᱱᱟ ᱤᱭᱟᱹ ᱪᱤᱱᱛᱟᱹ ᱦᱩᱭ ᱟᱠᱟᱱ ᱜᱮᱭᱟ ᱡᱮᱦᱮᱛᱩ ᱩᱱ ᱥᱟᱺᱜᱤᱧ ᱯᱟᱲᱦᱟᱣ ᱦᱩᱭ ᱟᱠᱟᱱᱟ ᱟᱨ ᱟᱨ ᱟᱵᱚ ᱢᱟ ᱯᱨᱟᱭ ᱡᱚᱛᱚ ᱦᱚᱲᱜᱮ ᱢᱟᱱᱮ ᱥᱮᱨᱚᱠᱚᱢ ᱤᱭᱟᱹ ᱫᱚ ᱵᱟᱝ ᱛᱚ ᱨᱮᱸᱜᱮᱡ ᱚᱲᱟᱜ ᱨᱮᱱ ᱦᱚᱲ ᱛᱟᱦᱚᱞᱮ ᱚᱱᱠᱟ ᱠᱚᱥᱴᱚ ᱠᱟᱛᱮᱜ ᱠᱚ ᱯᱟᱲᱦᱟᱜ ᱵᱚᱱᱟ ᱦᱳᱭᱥᱮ ᱟᱨ ᱫᱤᱭᱮ ᱯᱚᱨ ᱡᱩᱫᱤ ᱱᱤᱝ ᱮ ᱵᱟᱵᱚᱱ ᱯᱟᱲᱦᱟᱣᱟ ᱢᱟᱱᱮ ᱠᱟᱹᱴᱤᱡ ᱠᱚᱴᱚ ᱫᱚ ᱵᱩᱡᱷᱟᱹᱜ ᱜᱮᱭᱟ ᱢᱟᱱᱮ ᱚᱲᱟᱜ ᱦᱚᱲᱟᱜ ᱤᱭᱟᱹ ᱧᱮᱞ ᱛᱮ ᱠᱚᱥᱴᱚ ᱠᱚ ᱧᱮᱞ ᱛᱮ ᱢᱟᱱᱮ ᱩᱱᱟᱹᱜ ᱤᱭᱟᱹ ᱠᱟᱛᱮ ᱠᱚ ᱤᱭᱟᱹᱭᱮᱜ ᱵᱚᱱᱟ ᱟᱨ ᱡᱩᱫᱤ ᱟᱵᱚ ᱵᱟᱵᱚᱱ ᱜᱟᱡᱡᱚᱼᱟ ᱚᱱᱟ ᱫᱚ ᱟᱹᱰᱤ ᱮᱴᱟᱜ ᱨᱚᱠᱚᱢᱚᱜ ᱠᱟᱱᱟ ᱥᱮ ᱾
ᱮᱠᱟᱞᱮ ᱜᱮ ᱮᱠᱟᱞᱮ ᱜᱮ
ᱦᱩᱸ
ᱱᱚᱜᱼᱱᱚᱣᱟ ᱜᱮ ᱢᱚᱴᱟᱢᱩᱴᱤ ᱟᱨ ᱢᱚᱴᱟᱢᱩᱴᱤ ᱟᱹᱞᱤᱧ ᱟᱥᱟᱭ ᱱᱟᱭᱛᱮ ᱱᱟᱯᱟᱭᱛᱮ ᱱᱚᱣᱟ ᱾ ᱟᱵᱤᱱᱟᱜ ᱚᱞᱚᱜ ᱡᱤᱭᱚᱱ ᱯᱩᱨᱟᱹᱜ ᱢᱟ ᱟᱨᱚ ᱞᱟᱯᱷᱟᱝ ᱥᱮᱫ ᱢᱟᱱᱮ ᱟᱹᱠᱤᱞ ᱠᱚ ᱦᱟᱢᱮᱴ ᱵᱤᱱ ᱟᱨ ᱱᱟᱯᱟᱭ ᱦᱚᱲ ᱢᱤᱫᱴᱮᱱ ᱛᱮᱭᱟᱨᱵᱤᱱ ᱱᱟᱯᱟᱭ ᱡᱟᱭᱜᱟ ᱨᱮ ᱴᱷᱟᱶ ᱵᱤᱱ ᱦᱟᱢᱮᱴ ᱢᱟ ᱱᱚᱣᱟ ᱟᱞᱤᱧ ᱞᱤᱧ ᱟᱥᱟᱭᱮᱜᱼᱟ ᱾
ᱦᱮᱸ ᱦᱮᱸ ᱟᱹᱰᱤ ᱟᱹᱰᱤ ᱥᱟᱨᱦᱟᱣ ᱜᱮ ᱱᱤᱭᱟᱹ ᱤᱭᱟᱹ ᱪᱮᱜ ᱤᱧ ᱞᱟᱹᱭᱟ ᱟᱪᱪᱷᱟ ᱴᱷᱤᱠᱜᱮᱭᱟ ᱫᱤᱭᱮ ᱯᱚᱨ ᱟᱯᱮᱥᱮᱫ ᱫᱟᱜ ᱵᱟᱲᱟ ᱠᱮᱫᱟᱭ ᱥᱮ ᱵᱟᱝ
ᱫᱟᱜ ᱫᱚ ᱦᱮᱸ ᱠᱚᱴᱟ ᱫᱤᱱᱮ ᱫᱟᱜ ᱵᱟᱲᱟ ᱠᱮᱫᱟ ᱾ ᱟᱨ ᱚᱱᱟ ᱫᱟᱜ ᱠᱷᱟᱹᱛᱤᱨ ᱜᱮ ᱢᱚᱴᱟᱢᱩᱴᱤ ᱱᱚᱜ-ᱚᱭ ᱠᱷᱮᱛ ᱵᱟᱹᱫᱽ ᱠᱚᱨᱮᱫ ᱥᱤ ᱠᱚ ᱯᱟᱲᱟᱜ ᱠᱚ ᱦᱩᱭᱩᱜ ᱠᱟᱱᱟ
ᱚ ᱛᱟᱦᱞᱮ ᱛᱤᱱᱟᱹᱜ ᱴᱟ ᱵᱮᱱ ᱤᱭᱟᱹ ᱠᱟᱫᱟ ᱠᱟᱹᱢᱤ ᱵᱮᱱ ᱞᱟᱦᱟᱣ ᱠᱟᱫᱟ ᱠᱷᱮᱛ ᱵᱟᱹᱫᱽ ᱠᱚᱨᱮ ᱛᱤᱱᱟᱹᱜ ᱵᱮᱱ ᱥᱤᱭᱩᱠᱟᱫᱟ ᱵᱟ
ᱥᱤ ᱫᱚ ᱱᱚᱣᱟ ᱨᱳᱴᱟᱨ ᱛᱮ ᱥᱤ ᱦᱚᱪᱚ ᱦᱩᱭ ᱠᱟᱱᱟ ᱟᱫᱚ ᱚᱱᱟ ᱫᱚ ᱦᱚᱞᱟ ᱥᱤ ᱦᱚᱪᱚ ᱦᱩᱭ ᱠᱟᱱᱟ ᱟᱨ ᱚᱱᱟ ᱟᱲᱮ ᱠᱚ ᱠᱟᱹᱴᱤᱡ ᱾ ᱡᱷᱩᱲᱤ ᱡᱷᱩᱲᱤ ᱵᱟᱹᱠᱤ ᱢᱮᱱᱟᱜ ᱜᱮᱭᱟ ᱟᱨ ᱠᱟᱹᱴᱤᱡ ᱛᱚᱞᱟ ᱠᱚ ᱟᱹᱣᱨᱤ ᱦᱟᱨᱟᱜᱼᱟ ᱢᱚᱴᱟᱢᱩᱴᱤ ᱟᱨ ᱯᱮ ᱯᱩᱱ ᱫᱤᱱ ᱜᱟᱱ ᱞᱟᱜᱟᱜᱼᱟ ᱾
ᱚ ᱫᱟᱜᱱᱟ ᱫᱚ ᱠᱳᱱᱳ ᱚᱥᱩᱵᱤᱫᱷᱟ ᱵᱟᱝ ᱦᱩᱭᱩᱜ ᱛᱟᱯᱮᱭᱟ ᱛᱚ ᱚᱱᱛᱮ ᱫᱚ ᱾
ᱵᱟᱝ ᱫᱟᱜ ᱨᱮᱱᱟᱜ ᱠᱳᱱᱳ ᱚᱱᱠᱟᱱᱟᱜ ᱟᱱᱟᱴ ᱫᱚ ᱵᱟᱭ ᱦᱩᱭᱩᱜ ᱜᱮᱭᱟ ᱟᱫᱚ ᱥᱮᱨᱢᱟ ᱠᱷᱚᱱ ᱫᱟᱜ ᱤᱫᱤ ᱠᱷᱟᱱ ᱛᱟᱯᱚᱨᱮ ᱚᱱᱟ ᱰᱮᱢ ᱠᱚᱨᱮ ᱫᱟᱜ ᱠᱚ ᱟᱲᱟᱜ ᱞᱮᱠᱷᱟᱱ ᱫᱚ ᱢᱚᱴᱟᱢᱩᱴᱤ ᱾
ᱠᱟᱨᱚᱱ ᱪᱤᱫᱟᱧ ᱞᱟᱹᱭᱫᱟ ᱢᱟᱱᱮ ᱟᱞᱮ ᱥᱮᱫ ᱫᱚ ᱚᱱᱮᱢ ᱫᱟᱜ ᱨᱮᱱᱟᱜ ᱫᱚ ᱯᱨᱟᱭ ᱚᱵᱷᱟᱵᱽ ᱜᱮ ᱡᱩᱫᱤ ᱫᱟᱜ ᱥᱮᱨᱚᱠᱚᱢ ᱵᱟᱝ ᱦᱩᱭᱩᱜ ᱛᱟᱦᱮᱱᱟ ᱛᱟᱞᱦᱮ ᱠᱷᱟᱱ ᱫᱚ ᱟᱹᱰᱤ ᱚᱵᱷᱟᱵᱽ ᱜᱮ ᱢᱟᱱᱮ ᱾ ᱡᱟᱦᱟᱸ ᱚᱱᱮ ᱜᱤᱥᱥᱚ ᱫᱤᱱ ᱠᱚ ᱢᱮᱛᱟᱜᱼᱟ ᱚᱱᱟ ᱛᱩᱯᱩ ᱞᱟᱹᱜᱤᱫ ᱛᱮᱦᱚᱸ ᱫᱟᱜ ᱠᱟᱹᱴᱤᱡ ᱜᱮᱭᱟ ᱮᱴᱟᱜ ᱟᱹᱛᱩ ᱥᱮᱱ ᱞᱟᱜᱟᱣ ᱞᱮᱭᱟ ᱤᱱᱠᱟᱹ ᱾ ᱟᱵᱟᱨ ᱱᱮᱛᱟᱨ ᱢᱟ ᱤᱭᱟᱹ ᱠᱚ ᱞᱟᱜᱟᱣ ᱠᱟᱜ ᱚᱱᱮ ᱪᱮᱫ ᱠᱚ ᱞᱟᱹᱭᱟ ᱚᱱᱮ ᱥᱳᱞᱟᱨ ᱥᱤᱥᱴᱮᱢ ᱜᱤ ᱤᱱᱟᱹ ᱦᱚᱛᱮᱜ ᱛᱮ ᱚᱥᱩᱵᱤᱫᱟ ᱵᱟᱝ ᱦᱩᱭᱩᱜᱼᱟ ᱚᱸᱰᱮ ᱜᱮ ᱛᱩᱯᱩᱱ ᱦᱩᱭᱩᱜᱼᱟ ᱾ ᱵᱟᱠᱷᱟᱱ ᱚᱱᱠᱟ ᱟᱹᱰᱤ ᱥᱟᱺᱜᱤᱧ ᱪᱟᱞᱟᱜ ᱦᱩᱭᱩᱜ ᱛᱟᱞᱮᱭᱟ ᱟᱞᱮ ᱛᱩᱯᱩ ᱠᱚ ᱞᱟᱜᱩᱫ ᱢᱟᱱᱮ ᱟᱞᱮ ᱡᱟᱦᱟᱸ ᱵᱟᱸᱱᱫᱷ ᱢᱮᱱᱟᱜ ᱛᱟᱞᱮᱭᱟ ᱚᱱᱟ ᱚᱱᱟᱨᱮ ᱫᱟᱜ ᱦᱚᱸ ᱵᱟᱝ ᱛᱟᱦᱮᱸᱱ ᱛᱟᱦᱮᱸᱱᱟ ᱟᱨ ᱟᱸᱡᱮᱫ ᱪᱟᱵᱟᱜᱼᱟ ᱾ ᱥᱚᱢᱚᱥᱥᱟ ᱜᱮᱭᱟ ᱤᱱᱟᱹ ᱦᱚᱛᱮᱡ ᱛᱮ ᱡᱩᱫᱤ ᱵᱟᱭ ᱫᱟᱜᱟ ᱛᱟᱞᱦᱮ ᱠᱷᱟᱱ ᱫᱚ ᱪᱟᱥ ᱫᱚ ᱴᱤᱡ ᱥᱮ ᱨᱚᱠᱚᱢ ᱫᱚ ᱵᱟᱝ ᱦᱩᱭᱩᱜ ᱛᱟᱞᱮ ᱛᱟᱦᱮᱸᱱ ᱾
ᱟᱪᱪᱷᱟ ᱟᱪᱪᱷᱟ ᱟᱪᱪᱷᱟ
ᱟᱯᱮᱥᱮᱱ ᱦᱚᱛᱚᱜ ᱰᱮᱢ ᱛᱮᱱ ᱢᱮᱱᱟᱜᱼᱟ ᱚᱱᱟ ᱫᱚ ᱟᱯᱮᱭᱟᱜ ᱫᱚ ᱢᱟᱱᱮ ᱵᱟᱝ ᱤᱭᱟᱹ ᱛᱟᱯᱮ ᱛᱟᱦᱮᱱ ᱜᱮᱭᱟ ᱾ ᱥᱚᱢᱚᱥᱥᱟ ᱫᱚ ᱵᱟᱝ ᱦᱩᱭᱩᱜ ᱛᱟᱢᱟ ᱛᱩᱯᱩ ᱠᱚᱨᱮᱱᱟᱜ ᱡᱮᱢᱚᱱ
ᱦᱮᱸ ᱦᱮᱸ ᱚᱱᱠᱟᱱᱟᱜ ᱮᱴᱠᱮᱴᱬᱮ ᱢᱟ ᱵᱟᱭ ᱦᱩᱭᱩᱜ ᱜᱮᱭᱟ ᱟᱫᱚ ᱛᱩᱯᱩ ᱠᱚᱨᱮᱱᱟᱜ ᱾ ᱥᱮ ᱱᱚᱶᱟ ᱰᱟᱝᱨᱤᱠ ᱠᱚ ᱧᱩ ᱞᱟᱹᱜᱤᱫ ᱛᱮ ᱩᱱᱟᱹᱜ ᱟᱱᱟᱴ ᱫᱚ ᱵᱟᱭ ᱦᱩᱭᱩᱜ ᱜᱮᱭᱟ ᱾ ᱟᱯᱮᱥᱮᱫ ᱫᱚ ᱦᱩᱭᱩᱜᱼᱟ ᱯᱮᱯᱟᱨ ᱯᱚᱛᱨᱚ ᱠᱚᱨᱮ ᱧᱮᱞ ᱦᱩᱭ ᱟᱠᱟᱱᱟ ᱟᱸᱡᱚᱢ ᱦᱩᱭ ᱟᱠᱟᱱᱟ ᱾
ᱦᱩᱸ ᱦᱩᱸ ᱦᱩᱸ ᱢᱟᱱᱮ ᱟᱞᱮ ᱥᱮᱫ ᱫᱚ ᱟᱫᱳ ᱟᱵᱟᱨ ᱵᱤᱨ ᱠᱚᱦᱚᱸ ᱥᱮ ᱨᱚᱠᱚᱢ ᱫᱚ ᱵᱟᱹᱱᱩᱜᱼᱟ ᱾ ᱟᱨ ᱠᱮᱱᱮᱞ ᱵᱮᱵᱚᱥᱛᱷᱟ ᱦᱚᱸ ᱚᱱᱟ ᱦᱚᱸ ᱵᱟᱹᱱᱩᱜ ᱜᱮ ᱚᱱᱛᱮ ᱫᱚ ᱾ ᱢᱟᱱᱮ ᱤᱭᱟᱹ ᱥᱟᱣᱵ ᱯᱲᱟᱜ ᱠᱟᱱ ᱛᱟᱞᱮᱭᱟ ᱛᱮ ᱵᱟᱸᱠᱩᱲᱟ ᱠᱷᱚᱱᱟᱜ ᱚᱱᱛᱮ ᱡᱟᱦᱟᱸ ᱪᱷᱟᱛᱱᱟ ᱥᱟᱭᱤᱰ ᱵᱟᱝ ᱥᱮᱱ ᱮᱱᱟ, ᱚᱱᱛᱮ ᱯᱟᱲᱟᱜ ᱠᱟᱱ ᱛᱟᱞᱮᱭᱟ
ᱦᱮᱸ ᱦᱮᱸ ᱠᱟᱥᱤ ᱵᱩᱞ....
ᱴᱷᱤᱠ ᱫᱚ ᱦᱟᱸᱜ ᱯᱩᱨᱩᱞᱤᱭᱟᱹ ᱤᱭᱟᱹ ᱜᱮ ᱯᱟᱲᱟᱜ ᱠᱟᱱ ᱛᱟᱦᱞᱮᱭᱟ
ᱟᱪᱪᱷᱟ ᱟᱪᱪᱷᱟ ᱟᱪᱪᱷᱟ ᱟᱫᱳ.... ᱢᱚᱴᱟᱢᱩᱴᱤ ᱨᱮ ᱫᱳ ᱵᱟᱹᱭ ᱵᱟᱹᱭᱛᱮ ᱡᱩᱫᱤ ᱱᱚᱝᱠᱟ ᱥᱚᱨᱠᱟᱨ ᱯᱟᱥᱴᱟ ᱥᱮᱫ ᱠᱷᱚᱱ ᱠᱚ ᱩᱭᱦᱟᱹᱨ ᱵᱷᱟᱵᱽᱱᱟᱭᱟ ᱚᱱ ᱚᱱᱠᱟ ᱫᱟᱜ ᱯᱷᱟᱜ ᱠᱚ ᱚᱱᱟ ᱨᱮᱱᱟᱜ ᱢᱤᱫᱴᱟᱝ ᱵᱚᱱᱫᱮᱡᱽ
ᱦᱩᱸ ᱛᱟᱣ ᱢᱟᱱᱮ ᱦᱮᱸ ᱵᱟᱸᱠᱩᱲᱟ ᱰᱤᱥᱴᱤᱠᱴ ᱨᱮᱢᱟ ᱱᱤᱛᱮ ᱵᱚᱦᱩᱛ ᱩᱱᱚᱛ ᱜᱮᱭᱟ ᱟᱵᱩ ᱯᱩᱨᱩᱞᱤᱭᱟᱹ ᱠᱷᱚᱱᱟᱜ ᱫᱚ ᱟᱵᱤᱱᱟᱜ..... ᱫᱚ ᱰᱤ.. ᱮ.. ᱵᱟᱸᱠᱩᱲᱟ ᱥᱮ ᱯᱩᱨᱩᱞᱤᱭᱟᱹ ᱯᱟᱲᱟᱜ ᱠᱟᱱᱟ?
ᱵᱟᱸᱠᱩᱲᱟ
ᱚ ᱯᱨᱟᱭ ᱛᱟᱦᱚᱞᱮ ᱛᱚ ᱟᱯᱮ ᱚᱱᱛᱮ ᱵᱟᱸᱠᱩᱲᱟ ᱥᱮᱫ ᱛᱚᱧ ᱟᱸᱡᱚᱢ ᱟᱠᱟᱫᱟ ᱥᱮ ᱚᱱᱟ ᱚᱲᱟᱜ ᱚᱲᱟᱜ ᱠᱚ ᱤᱭᱟᱹ ᱠᱚ ᱮᱢ ᱟᱠᱫ ᱯᱮᱭᱟ ᱦᱳᱭᱛᱳ ᱚᱱᱟ ᱡᱟᱦᱟᱸ ᱤᱭᱟᱹ ᱠᱚ ᱢᱮᱛᱟᱜ ᱠᱟᱱᱟ ᱴᱟᱭᱤᱢ ᱦᱸᱩ
ᱦᱮᱸ ᱦᱮᱸ ᱚᱱᱟ ᱮᱢ ᱟᱠᱟᱫᱟ ᱠᱚ ᱯᱩᱨᱟᱹ ᱚᱲᱟᱜ ᱚᱲᱟᱜ ᱟᱹᱛᱩ ᱟᱹᱛᱩ ᱯᱟᱲᱟ ᱯᱟᱲᱟ ᱠᱚ ᱮᱢ ᱟᱠᱟᱫᱟ
ᱚᱸᱻ ᱛᱟᱦᱚᱞᱮ ᱛᱚ ᱵᱷᱟᱜᱤ ᱜᱮ ᱥᱩᱵᱤᱫᱷᱟ ᱦᱩᱭᱩᱜ ᱠᱟᱱ ᱛᱟᱯᱮᱭᱟ
ᱦᱮᱸ ᱟᱹᱰᱤ ᱢᱟᱱᱮ, ᱢᱟᱱᱮ ᱧᱩ ᱠᱚᱨᱮᱱᱟᱜ ᱟᱱᱟᱴ ᱫᱟᱜ ᱫᱚ ᱵᱟᱭ ᱦᱩᱭᱩᱜ ᱠᱟᱱᱟ ᱧᱩ ᱫᱟᱜ ᱠᱳ ᱛᱩᱯᱩ ᱫᱟᱜ ᱱᱮᱛᱟᱨ ᱫᱚ ᱟᱫᱚ ᱧᱩᱫᱽ ᱧᱩᱜ... ᱟᱫᱚ ᱧᱩ ᱢᱮᱱ ᱛᱮᱠᱳ ᱮᱢ ᱟ.... ᱠᱟ ᱨᱮᱦᱚᱸ ᱚᱱᱟ ᱢᱟ ᱛᱩᱯᱩ ᱦᱚᱸ ᱵᱮ... ᱵᱮᱣᱦᱟᱨ ᱦᱩᱭᱩᱜ ᱠᱟᱱᱟ ᱜᱤᱛᱤᱞ ᱜᱷᱟᱥᱟᱣ ᱦᱚᱸ ᱦᱮᱸ ᱟ. ᱭᱥᱟ. ᱡᱚᱛᱚ ᱨᱚᱠᱚᱢᱟᱜ ᱜᱮ ᱵᱮᱣᱦᱟᱨ ᱦᱩᱭᱩᱜ ᱠᱟᱱᱟ
ᱦᱩᱸ.... ᱟᱸᱞᱮᱥᱮᱫ ᱢᱟ ᱚᱱᱟ ᱦᱚᱸ ᱵᱟᱝ ᱢᱟᱱᱮ ᱟᱞᱮ ᱫᱚ ᱶᱟ ᱟᱛᱩ ᱨᱮ ᱟᱹᱛᱩ ᱟᱹᱛᱩ ᱚᱱᱟ ᱥᱳᱞᱟᱨ ᱫᱤᱭᱮ ᱡᱟᱦᱟᱸ ᱠᱚ ᱮᱢ ᱟᱠᱟᱫ ᱞᱮᱭᱟ ᱳᱭ ᱟ. ᱛᱩ ᱨᱮ ᱵᱟᱨᱭᱟ ᱞᱟᱛᱟᱨ ᱠᱩᱞᱦᱤ ᱪᱮᱛᱟᱱ ᱠᱩᱞᱦᱤ ᱚᱱᱠᱟ ᱟᱫᱚ ᱚᱱᱟ ᱫᱚ ᱫᱚ ᱚᱱᱟ ᱛᱮᱫᱚ ᱵᱟᱝ ᱦᱩᱭᱩᱜᱼᱟ ᱛᱚ ᱦᱚᱯᱚᱱ ᱦᱚᱯᱚᱱ ᱢᱤᱫᱴᱮᱱ ᱤᱭᱟᱹ ᱛᱟᱦᱮᱱᱟ ᱪᱮᱛᱟᱱ ᱨᱮ ᱛᱤᱱᱟᱹᱜ ᱛᱤᱱᱟᱹᱜ ᱦᱚᱲ ᱞᱟᱹᱜᱤᱫ ᱤᱭᱟᱜᱼᱟ ᱚᱸᱰᱮ ᱠᱚ ᱛᱩᱯᱩᱱᱟ ᱚᱸᱰᱮ ᱜᱮᱠᱚ ᱤᱭᱟᱹᱭᱟ ᱫᱟᱜ ᱠᱚ ᱤᱫᱤᱭᱟ
ᱦᱮᱸ... ᱦᱮᱸ ᱦᱮᱸ
ᱟᱫᱚ ᱱᱚᱜᱼᱚ ᱱᱚᱝᱠᱟ ᱢᱤᱫᱴᱮᱱ ᱪᱟᱹᱞᱩᱜ ᱠᱟᱱ ᱜᱮᱭᱟ ᱟᱨ ᱢᱚᱴᱟᱟᱢᱩᱴᱤ ᱛᱟᱦᱚᱞᱮ ᱠᱷᱟᱱ ᱫᱚ ᱟᱫᱚ ᱜᱚᱢᱠᱮ ᱟᱹᱵᱤᱱ ᱫᱚ ᱚᱱᱠᱟ ᱦᱳᱥᱴᱮᱞ ᱨᱮ ᱛᱟᱦᱮᱸ ᱠᱟᱛᱮᱜ ᱵᱤᱱ ᱚᱞ ᱯᱟᱲᱦᱟᱣᱟ ᱥᱮ ᱵᱤᱱ ᱢᱮᱥ ᱠᱚᱨᱮ ᱥᱮ
ᱵᱟᱝ ᱵᱟᱝ ᱟᱹᱞᱤᱧ ᱫᱚ ᱦᱳᱥᱴᱮᱞ ᱨᱮᱜᱮ ᱱᱚᱱᱚᱛᱮ ᱟᱨᱟᱢᱵᱟᱜᱽ ᱥᱮᱫ ᱨᱮ ᱞᱤᱧ ᱛᱟᱦᱮᱱ ᱛᱟᱦᱮᱱᱟ
ᱟᱪᱪᱷᱟ
ᱢᱟᱱᱮ ᱚᱲᱟᱜ ᱨᱮᱫᱚ ᱵᱟᱝ ᱛᱟᱦᱮᱱ ᱛᱟᱦᱮᱱ ᱜᱮᱭᱟ ᱚᱱᱟ ᱠᱟᱹᱴᱤᱡ ᱠᱷᱚᱱᱟᱜ ᱜᱮ ᱟᱫᱚ ᱚᱱᱮ ᱤᱭᱟᱹ ᱠᱚᱨᱮ ᱯᱟᱛᱟ ᱯᱚᱨᱚᱵᱽ ᱠᱚᱨᱮ ᱪᱟᱞᱟᱣ ᱦᱩᱭᱩᱜ ᱛᱟᱦᱮᱱ ᱜᱮᱭᱟ
ᱟᱪᱪᱷᱟ ᱟᱪᱪᱷᱟ ᱟᱪᱪᱷᱟ ᱟᱫᱚ ᱟᱵᱤᱱᱟᱜ ᱚᱞᱚᱜ ᱯᱟᱲᱦᱟᱜ ᱵᱟᱨᱮ ᱛᱮ ᱟᱨᱚ ᱞᱤᱧ ᱠᱩᱞᱤᱭᱮᱫ ᱵᱤᱱᱟ ᱢᱟᱱᱮ ᱩᱭᱟᱹᱨ ᱵᱷᱟᱱᱟ ᱪᱮᱫ ᱛᱟᱵᱮᱱ ᱟᱨ ᱪᱮᱛᱟᱱ ᱥᱮᱫ ᱞᱟᱯᱷᱟᱝ ᱥᱮᱫ ᱵᱮᱱ ᱯᱟᱲᱦᱟᱣ ᱧᱚᱜᱼᱟ ᱥᱮ
ᱞᱟᱯᱷᱟᱝ ᱥᱮᱫ ᱫᱚ ᱟᱫᱚ ᱵᱮᱥᱤ ᱤᱭᱟᱹ ᱫᱚ ᱵᱟᱝ ᱱᱚᱜᱚᱭ ᱛᱚ ᱤᱭᱟᱹᱞᱤᱧ ᱠᱚᱨᱟᱣᱫᱟ ᱜᱨᱮᱡᱩᱭᱮᱥᱚᱱ ᱫᱤᱭᱮ ᱯᱚᱨ ᱚᱱᱟ ᱤᱭᱟᱹ ᱠᱟᱛᱮᱜ ᱦᱟᱸᱜ ᱟᱫᱚ ᱤᱭᱟᱹ ᱠᱚᱨᱟᱣ ᱞᱟᱜ-ᱟ ᱠᱚᱢᱯᱴᱤᱴᱤᱵᱷ ᱮᱠᱽᱡᱟᱢ ᱠᱚ
ᱟᱪᱪᱷᱟ ᱟᱷᱟ ᱟᱫᱚ ᱯᱟᱪᱮᱫ ᱞᱤᱧ ᱢᱚᱱᱮᱭᱟ ᱯᱟᱪᱮᱫ ᱚᱱᱟ ᱯᱤ ᱡᱤ ᱵᱤᱱ ᱠᱚᱨᱟᱣᱟ
ᱵᱟᱝ ᱵᱟᱝ ᱚᱱᱛᱮ ᱫᱚ ᱩᱱᱟᱹᱜ ᱫᱚ ᱢᱚᱱᱮ ᱫᱚ ᱵᱟᱹᱱᱩᱜᱼᱟ ᱱᱚᱛᱮ ᱜᱮ ᱤᱭᱟᱹᱭ ᱞᱟᱜᱼᱟ ᱢᱟᱱᱮ ᱤᱭᱟᱹ ᱠᱚᱦᱚᱸ ᱢᱟᱱᱮ ᱥᱟᱯᱳᱴ ᱦᱚᱸᱥᱮ ᱫᱚᱨᱠᱟᱨ ᱚᱱᱛᱮ ᱫᱚ ᱯᱷᱮᱢᱮᱞᱤ ᱥᱟᱯᱳᱨᱴ ᱡᱟᱦᱟᱸ ᱚᱱᱟ ᱧᱮᱞ ᱛᱮᱜᱮ ᱟᱫᱚ ᱡᱟᱦᱟᱸ ᱛᱤᱱᱟᱹᱜ ᱛᱟᱲᱟᱛᱟᱲᱤ ᱧᱟᱢ ᱞᱮᱠᱷᱟᱱ ᱩᱱᱟᱹᱜᱮ ᱵᱷᱟᱞᱤ ᱟᱫᱚ ᱛᱮ ᱠᱩᱨᱩᱢᱩᱴᱩᱭ ᱞᱟᱜᱟᱜᱼᱟ ᱠᱚᱢᱯᱤᱴᱤᱴᱤᱵᱽ ᱮᱠᱡᱟᱢ ᱠᱚᱜᱮ
ᱦᱮᱸ ᱦᱮᱸ
ᱚᱱᱟ ᱢᱟ ᱞᱟᱜᱟᱜ ᱜᱮᱭᱟ
ᱦᱩᱸ ᱦᱩᱸ ᱡᱚᱫᱤ ᱥᱟᱯᱳᱨᱴ ᱛᱟᱦᱮᱸ ᱠᱚᱜᱼᱟ ᱛᱟᱦᱚᱞᱮ ᱠᱷᱟᱱ ᱫᱚ ᱴᱷᱤᱠ ᱜᱮᱭᱟ ᱚᱱᱟ ᱫᱚᱧ ᱡᱟᱦᱟᱸᱛᱤᱱᱟᱹᱜ ᱥᱚᱢᱚᱭᱮᱢ ᱦᱟᱛᱟᱣ ᱫᱟᱲᱮᱭᱟᱜᱼᱟ
ᱮᱠᱟᱞ ᱮᱠᱟᱞ ᱮᱠᱟᱞ
ᱦᱮᱸ ᱚᱱᱟᱛᱤᱧ ᱞᱟᱹᱭ ᱫᱟ ᱟᱵᱚᱣᱟᱜ ᱫᱚ ᱯᱚᱨᱤᱥ ᱛᱷᱤᱛᱤ ᱠᱟᱹᱴᱤᱡ ᱠᱷᱟᱨᱟᱯ ᱜᱮᱭᱟ ᱛᱚ ᱯᱨᱟᱭ ᱡᱚᱛᱚ ᱦᱚᱲᱟᱜ ᱞᱮᱠᱟ ᱜᱮ
ᱦᱮᱸ ᱦᱮᱸ
ᱤᱱᱟᱹᱜ ᱨᱮᱜᱮ
ᱟᱫᱚ ᱢᱚᱴᱟ ᱢᱩᱴᱤ ᱛᱟᱦᱚᱞᱮ ᱠᱷᱟᱱ ᱟᱨ ᱯᱷᱟᱭᱱᱟᱞ ᱮᱠᱡᱟᱢ ᱫᱚ ᱛᱟᱦᱚᱞᱮ ᱠᱷᱟᱱ ᱫᱚ ᱢᱩᱪᱟᱹᱫ ᱮᱱᱟ ᱥᱮ ᱟᱹᱨᱤ
ᱱᱚᱜ ᱚᱭ ᱛᱚ ᱟᱞᱮᱭᱟᱜ ᱱᱚᱜ ᱚᱭ ᱥᱤᱠᱥᱮᱢ ᱪᱟᱵᱟ ᱟᱠᱟᱱ ᱛᱟᱞᱮᱭᱟ ᱟᱨ ᱦᱩᱭᱩᱜ ᱛᱟᱞᱮᱭᱟ ᱦᱟᱜ ᱰᱤᱥᱮᱢᱵᱚᱨ ᱥᱮᱫ ᱡᱚᱱᱮ ᱦᱚᱭ ᱥᱮᱵᱷᱮᱱ ᱥᱮᱢ ᱛᱟᱨᱯᱚᱨ ᱦᱩᱭᱩᱜ ᱠᱟᱱᱟ ᱮᱭᱤᱴ ᱥᱮᱢ ᱫᱚ ᱳᱭ ᱡᱩᱱ ᱥᱮᱜ ᱦᱩᱭᱩᱜ ᱛᱟᱞᱮᱭᱟ ᱤᱱᱟᱹ ᱠᱷᱟᱱ ᱜᱮ ᱟᱞᱮᱭᱟᱜ ᱫᱚ ᱪᱟᱵᱟᱭᱮᱱᱟ
ᱛᱟᱦᱚᱞᱮ ᱛᱟᱣ ᱚᱲᱟᱜ ᱨᱮ ᱪᱮᱫ ᱠᱚᱵᱮᱱ ᱠᱟᱹᱢᱤ ᱛᱟᱦᱮᱱ ᱜᱮᱭᱟ ᱚᱱᱟ ᱠᱚ ᱵᱟᱫᱽ ᱠᱟᱛᱮᱫ ᱢᱟᱱᱮ ᱪᱟᱥ ᱢᱟ ᱢᱮᱱᱟᱜ ᱜᱮ ᱚᱱᱟ ᱵᱟᱫᱽ ᱠᱟᱛᱮ ᱟᱨᱚ ᱡᱟᱦᱟ ᱱᱟᱜ ᱠᱚᱵᱮᱱ ᱜᱤᱫᱟᱹᱨ ᱯᱤᱫᱟᱹᱨ ᱵᱟᱵᱮᱱ ᱯᱟᱲᱦᱟᱣ ᱠᱚ ᱛᱟᱦᱮᱱᱟ
ᱵᱟᱝ ᱜᱤᱫᱟᱹᱨ ᱯᱤᱫᱟᱹᱨ ᱢᱟ